ᱜᱚᱝᱠᱮ ᱡᱚᱦᱟᱨ ᱜᱮ
ᱦᱮᱸ ᱡᱚᱦᱟᱨ ᱡᱚᱦᱟᱨ
ᱟᱨ ᱨᱚᱲ ᱠᱚ ᱢᱚᱸᱡᱽ ᱧᱚᱜ ᱟᱸᱡᱚᱢᱚᱜ ᱠᱟᱱᱟ ᱛᱚ
ᱦᱮᱸ ᱴᱷᱤᱠ ᱜᱮᱭᱟ ᱡᱚᱛᱚ
ᱟᱪᱪᱷᱟ ᱟᱪᱪᱷᱟ
ᱛᱟᱦᱚᱞᱮ ᱜᱚᱝᱠᱮ ᱠᱤᱫᱩᱵ ᱫᱟᱠᱟ ᱠᱚᱫᱚ ᱡᱚᱢ ᱵᱟᱲᱟ ᱦᱩᱭ ᱮᱱᱟ ᱥᱮ ᱟᱹᱣᱨᱤ?
ᱦᱮᱸ ᱡᱚᱢ ᱦᱩᱭᱱᱟ ᱱᱚᱜᱼᱚᱭ ᱠᱤᱪᱷᱩ ᱞᱟᱦᱟᱜ ᱜᱮ᱾
ᱟᱪᱪᱷᱟ
ᱟᱢᱜᱮᱢ ᱡᱚᱢ ᱵᱟᱲᱟ ᱠᱮᱫᱟ ᱥᱮ ᱵᱟᱝ?
ᱦᱳᱭ ᱤᱧ ᱦᱚᱸ ᱡᱚᱢ ᱵᱟᱲᱟ ᱦᱩᱭᱱᱟ ᱱᱚᱜᱼᱚᱭ ᱡᱚᱢ ᱵᱟᱲᱟ ᱠᱟᱛᱮᱫ ᱜᱮ
ᱦᱩᱸ ᱟᱪᱪᱷᱟ
ᱟᱨ ᱛᱟᱦᱞᱮ ᱪᱮᱫ ᱠᱚᱯᱮ ᱩᱛᱩ ᱵᱟᱲᱟ ᱞᱮᱫᱼᱟ ᱛᱮᱦᱮᱧ ᱫᱚ ᱛᱟᱦᱞᱮ
ᱩᱛᱩ ᱛᱚ ᱛᱮᱦᱮᱧ ᱫᱚ ᱦᱩᱭ ᱞᱮᱱᱟ ᱵᱷᱟᱞᱤ ᱢᱚᱱᱫᱚ ᱜᱮ
ᱚ ᱡᱤᱞ ᱠᱚᱯᱮ ᱩᱛᱩ ᱞᱟᱹᱜᱼᱟ ᱥᱮ ᱪᱮᱫ ᱞᱮᱠᱟ
ᱦᱮᱸ ᱦᱮᱸ ᱡᱤᱞ ᱠᱚᱜᱮ
ᱚ
ᱦᱸ ᱛᱟᱯᱚᱞᱮ ᱚᱲᱟᱜ ᱦᱚᱲ ᱠᱚ ᱫᱚ ᱱᱟᱯᱟᱭ ᱜᱮᱛᱚ
ᱦᱳᱭ ᱱᱤᱛᱳᱜ ᱫᱚ ᱦᱟᱸᱜ ᱪᱟᱸᱫᱽ ᱵᱚᱸᱜᱟ ᱦᱟᱸᱜ ᱫᱟᱭᱟ ᱫᱩᱞᱟᱹᱲ ᱛᱮ ᱥᱟᱱᱟᱢ ᱜᱮ ᱱᱟᱯᱟᱭ ᱜᱮ
ᱦᱩᱸ
ᱟᱨ ᱪᱮᱫᱮ ᱞᱮᱠᱟ ᱟᱯᱮ ᱠᱚ ᱜᱮ
ᱦᱮᱸ ᱟᱞᱮ ᱠᱚᱦᱚᱸ ᱮᱠᱷᱚᱱ ᱫᱚ ᱢᱚᱴᱟ ᱢᱩᱴᱤ ᱵᱷᱟᱞᱮ ᱜᱮ
ᱚ
ᱤᱫᱩᱧ ᱞᱟᱹᱭᱮᱫ ᱛᱟᱦᱮᱱᱟ ᱫᱟᱜ ᱡᱟᱹᱲᱤ ᱫᱚ ᱪᱮᱫ ᱞᱮᱠᱟ
ᱫᱟᱜ ᱡᱟᱹᱲᱤ ᱫᱚ ᱟᱞᱮ ᱥᱮᱱ ᱫᱚ ᱦᱟᱸᱜ ᱫᱚᱢᱮ ᱡᱟᱹᱥᱛᱤ ᱫᱚ ᱵᱟᱭ ᱫᱟᱜ ᱡᱟᱹᱲᱤ ᱟᱠᱟᱟᱜᱼᱟ ᱛᱚ ᱢᱟᱱᱮ ᱫᱟᱜ ᱫᱚ ᱫᱟᱜᱮ ᱨᱮ ᱦᱚᱸ ᱚᱱᱠᱟ ᱢᱟᱱᱮ ᱡᱳᱨ ᱫᱚ ᱵᱟᱭ ᱫᱟᱜ ᱠᱟᱜᱼᱟ ᱢᱟᱱᱮ ᱵᱟᱹᱭ ᱵᱟᱹᱭᱛᱮ ᱡᱷᱤᱯᱤᱨ ᱡᱷᱤᱯᱤᱨ ᱡᱷᱤᱯᱤᱨ ᱡᱷᱤᱯᱤᱨ ᱮ ᱫᱟᱜᱮ-ᱟᱭ
ᱦᱮᱸ
ᱟᱨ ᱟᱯᱮᱥᱮᱱ ᱫᱚ ᱚᱠᱟᱞ ᱞᱮᱠᱟ
ᱟᱞᱮᱥᱮᱱ ᱫᱚ ᱛᱤᱦᱤᱧ ᱫᱚᱭ ᱫᱟᱜ ᱧᱚᱜ ᱠᱮᱫ ᱜᱮᱭᱟ ᱵᱷᱟᱞᱤ ᱜᱮ
ᱚ ᱦᱚᱸ ᱛᱟᱦᱚᱞᱮ ᱨᱚᱦᱚᱭ ᱠᱚᱯᱮ ᱮᱦᱚᱵ ᱵᱟᱲᱟ ᱟᱠᱟᱱᱟ ᱥᱮ ᱪᱮᱫ
ᱮᱦᱚᱵ ᱦᱩᱭᱩ ᱟᱠᱟᱱᱟ ᱢᱤᱫ ᱵᱟᱨ ᱦᱟᱸᱜ
ᱚ
ᱟᱯᱮ ᱠᱚᱫᱚ ᱛᱟᱦᱚᱞᱮ
ᱟᱞᱮ ᱠᱚᱫᱚ ᱦᱟᱯᱮ ᱦᱟᱸᱜ ᱚᱱᱟ ᱠᱷᱮᱛ ᱠᱚ ᱨᱮ ᱫᱟᱜ ᱜᱮ ᱵᱟᱝ ᱛᱤᱜᱩ ᱟᱠᱟᱱᱟ ᱥᱮ ᱟᱫᱚ ᱚᱱᱟ ᱦᱚᱛᱮ ᱛᱮᱦᱟᱸᱜ ᱵᱟᱝᱞᱮ ᱮᱦᱚᱵ ᱫᱟᱲᱮᱭ ᱠᱟᱱᱟ
ᱦᱩᱸ ᱦᱩᱸ
ᱟᱫᱚ ᱚᱱᱟ ᱠᱚᱭᱚᱜ ᱦᱚᱨ ᱨᱮ ᱜᱮ ᱦᱮᱱᱟᱜ ᱟᱠᱟᱫ ᱞᱮᱭᱟ ᱟᱫᱚ ᱛᱤᱥ ᱦᱟᱸᱜ ᱚᱱᱠᱟ ᱡᱳᱨ ᱧᱚᱜ ᱫᱟᱜ ᱟᱞᱮᱠᱟᱱᱟ ᱦᱟᱸᱜ
ᱦᱩᱸ ᱜᱟᱪᱷᱤ ᱠᱚ ᱫᱚ ᱦᱟᱨᱟ ᱟᱠᱟᱱᱟ
ᱦᱳᱭ ᱚᱱᱟ ᱠᱚ ᱫᱚ ᱦᱟᱨᱟ ᱟᱠᱟᱱᱟ ᱚᱱᱟ ᱠᱚᱫᱚ ᱜᱟᱱ ᱜᱚᱫ ᱟᱠᱟᱱ ᱜᱮᱭᱟ
ᱟᱪᱪᱷᱟ
ᱟᱫᱚ
ᱪᱟᱸᱫᱚᱳ ᱵᱚᱸᱜᱟ ᱛᱟᱞᱮ ᱛᱤᱥᱮ ᱫᱟᱨᱮᱭᱟᱜ ᱠᱟᱱᱟ ᱦᱟᱜ
ᱦᱳᱭ ᱦᱳᱭ ᱦᱳᱭ
ᱦᱩᱸ
ᱟᱨ ᱚᱱᱟ ᱦᱚᱸᱛᱚ ᱱᱤᱡᱮᱛᱮ ᱚᱨᱜ ᱦᱚᱸᱛᱚ ᱵᱟᱝ ᱜᱟᱱᱚᱜ ᱠᱟᱱᱟ ᱥᱮ
ᱵᱟᱝ ᱵᱟᱝ
ᱛᱟᱦᱚᱞᱮ ᱟᱯᱮ ᱥᱮᱫ ᱴᱳᱴᱟᱞ ᱜᱮ ᱟᱣᱨᱤ ᱠᱚ ᱮᱦᱚᱵᱟ
ᱵᱟᱝ ᱵᱟᱝ ᱮᱠᱟᱞ ᱜᱮ ᱵᱟᱝ
ᱦᱩᱸ
ᱚᱱᱮ ᱦᱮᱸ ᱫᱟᱜ ᱫᱚ ᱯᱩᱨᱟᱹᱭ ᱫᱟᱜ ᱮᱫᱟᱭ ᱟᱫᱚ ᱚᱱᱮ ᱡᱳᱨ ᱫᱚ ᱦᱟᱸᱜ ᱵᱟᱭ ᱫᱟᱜ ᱮᱫᱟ
ᱦᱩᱸ
ᱡᱳᱨ ᱵᱟᱭ ᱫᱟᱜ ᱞᱮᱠᱷᱟᱱ ᱠᱷᱮᱛ ᱦᱚᱸ ᱛᱚ ᱵᱟᱝ ᱯᱮᱨᱮᱡᱚᱜ ᱠᱟᱱᱟ ᱥᱮ
ᱦᱮᱸ ᱫᱟᱜ ᱵᱟᱝ ᱛᱤᱜᱩ ᱞᱮᱱᱷᱟᱟᱱ ᱫᱚ ᱪᱮᱠᱟ ᱦᱩᱭᱩᱜᱼᱟ
ᱦᱚᱸ
ᱱᱚᱛᱮ ᱦᱚᱸ ᱢᱚᱴᱟ ᱢᱩᱴᱤ ᱵᱟᱹᱭᱦᱟᱹᱲ ᱠᱚᱨᱮ ᱫᱚ ᱠᱚ ᱫᱷᱩᱨᱟᱹᱣ ᱟᱠᱟᱱᱟ ᱦᱟᱸᱜ
ᱚ
ᱵᱟᱹᱫᱽ ᱠᱚ ᱥᱮᱫ ᱫᱚ ᱵᱟᱝ ᱠᱤᱱᱛᱩ ᱵᱟᱹᱭᱦᱟᱹᱲ ᱠᱚᱨᱮ ᱫᱚ ᱢᱚᱴᱟ ᱢᱩᱴᱤ ᱯᱨᱟᱭ ᱠᱚ ᱫᱷᱩᱨᱟᱹᱣ ᱟᱠᱟᱱ ᱜᱮᱭᱟ ᱦᱟᱸᱜ ᱥᱟᱹᱨᱫᱤ ᱧᱚᱜ ᱜᱮ
ᱦᱳᱭ ᱦᱳᱭ ᱟᱫᱚ ᱨᱚᱦᱚᱭ ᱠᱚᱨᱮ ᱱᱟᱜ ᱚᱠᱛᱚ ᱦᱚᱸ ᱛᱚ ᱦᱩᱭ ᱠᱟᱱᱟ ᱥᱮ
ᱦᱮᱸ ᱦᱩᱭᱳ ᱠᱟᱱ ᱜᱮᱭᱟ ᱚᱱᱠᱟᱜ ᱜᱮ ᱜᱚᱴᱟ ᱥᱮᱫ ᱢᱟ ᱥᱚᱵ ᱤᱭᱟᱹ ᱵᱟᱭ ᱫᱟ ᱮᱫᱟ ᱥᱮ ᱥᱚᱢᱟᱱ ᱫᱚ
ᱦᱳᱭ ᱦᱳᱭ ᱦᱳᱭ
ᱛᱟᱦᱚᱞᱮ ᱟᱯᱮ ᱫᱚ ᱢᱟᱱᱮ ᱚᱠᱟ ᱞᱮᱮᱠᱟᱱ ᱴᱚᱴᱷᱟ ᱠᱟᱱ ᱛᱟᱯᱮᱭᱟ ᱚᱱᱠᱟ ᱵᱤᱨ ᱵᱩᱨᱩ ᱥᱮ ᱚᱱᱠᱟ ᱴᱟᱺᱰᱤ?
ᱵᱟᱝ ᱴᱟᱺᱰᱤ ᱫᱚ ᱵᱟᱝ ᱵᱤᱨ ᱵᱩᱨᱩ ᱴᱟᱭᱤᱯ ᱜᱮ᱾
ᱚ
ᱦᱮᱸ
ᱢᱟᱱᱮ ᱚᱲᱟᱜ ᱠᱷᱚᱱ ᱡᱷᱟᱹᱞ ᱧᱚᱜ ᱨᱮ ᱥᱮ ᱥᱩᱨ ᱧᱚᱜ ᱨᱮ ᱚᱱᱠᱟ ᱵᱤᱨ ᱠᱚᱫᱚ ᱦᱮᱱ ᱛᱟᱯᱮᱭᱟ ᱛᱟᱦᱞᱮ
ᱥᱩᱨ ᱜᱮᱮ ᱵᱮᱥᱤ ᱫᱚ ᱵᱟᱝ ᱳᱭ ᱵᱟᱲᱜᱮ ᱞᱟᱛᱟᱨ ᱠᱷᱚᱡ ᱜᱮ ᱵᱤᱨ ᱠᱚᱫᱚ ᱢᱮᱱᱟᱜᱼᱟ᱾
ᱚ
ᱦᱮᱸ
ᱟᱨ ᱛᱟᱦᱚᱞᱮ ᱟᱢᱟᱜ ᱵᱤᱨ ᱠᱚᱨᱮ ᱚᱱᱠᱟ ᱵᱚᱛᱚᱨᱟᱱ ᱡᱟᱱᱣᱟᱨ ᱠᱚ ᱵᱟᱝ ᱠᱚ ᱧᱮᱞ ᱧᱟᱢ ᱵᱟᱲᱟᱜᱼᱟ
ᱵᱟᱝ ᱩᱱᱟᱹᱜ ᱴᱟ ᱫᱚ ᱵᱟᱝ ᱠᱚ ᱧᱮᱞ ᱧᱟᱢᱚᱜᱼᱟ ᱵᱚᱛᱚᱨᱟᱱ ᱠᱚᱫᱚ ᱵᱟᱝ᱾
ᱚ
ᱮᱢᱱᱤ ᱦᱚᱭᱛᱳ ᱥᱩᱠᱨᱤ ᱠᱚᱠᱚ ᱛᱟᱦᱮᱱᱟ ᱵᱤᱨ ᱥᱩᱠᱨᱤ ᱠᱚ᱾
ᱟᱪᱪᱷᱟ ᱟᱪᱪᱷᱟ ᱟᱪᱪᱷᱟ
ᱦᱟᱰᱜᱟᱨ ᱠᱚ
ᱦᱳᱭ ᱦᱳᱭ ᱱᱮᱛᱟᱨ ᱢᱟ ᱚᱱᱠᱟ ᱚᱠᱟᱨ ᱨᱮᱦᱚᱸ ᱚᱱᱠᱟ ᱵᱚᱛᱚᱨᱟᱱ ᱡᱟᱱᱣᱟᱨ ᱠᱚᱢᱟ ᱵᱟᱝ ᱠᱚ ᱧᱟᱢᱚᱜ ᱠᱟᱱᱟ ᱥᱮ
ᱵᱟᱝ ᱵᱟᱝ
ᱩᱱᱠᱩ ᱥᱩᱠᱨᱤ ᱩᱱᱠᱩ ᱦᱟᱴᱜᱟᱨ ᱛᱩᱭᱩ ᱠᱚᱫᱚ ᱠᱚ ᱛᱟᱦᱮᱸ ᱵᱟᱲᱟᱜ ᱜᱮᱭᱟ᱾
ᱦᱮᱸ ᱩᱱᱠᱩ ᱫᱚ ᱥᱟᱫᱷᱟᱨᱚᱱ ᱡᱤᱱᱤᱥ ᱠᱟᱱ ᱜᱮᱭᱟ ᱠᱚᱛᱚ᱾
ᱦᱳᱭ ᱦᱳᱭ
ᱦᱩᱸ ᱦᱩᱸ
ᱟᱨ ᱛᱟᱦᱚᱞᱮ ᱩᱱᱠᱩ ᱥᱩᱠᱨᱤ ᱠᱚᱫᱚ ᱛᱟᱦᱚᱞᱮ ᱥᱮᱸᱫᱽᱨᱟ ᱵᱟᱲᱟ ᱠᱚᱣᱟ ᱯ ᱥᱮ ᱵᱟᱝᱜᱮ?
ᱥᱮᱸᱫᱽᱨᱟ ᱦᱩᱭᱩᱜ ᱠᱟᱱ ᱜᱮᱭᱟ᱾
ᱚ ᱟᱪᱪᱷᱟ ᱟᱪᱪᱷᱟ
ᱦᱩᱸ
ᱦᱳᱭ ᱛᱚ ᱵᱟᱠᱷᱟᱱ ᱦᱚᱲ ᱦᱚᱯᱚᱱ ᱠᱚ ᱢᱟ ᱥᱮᱸᱫᱽᱨᱟ ᱠᱚᱢᱟ ᱟᱹᱰᱤ ᱡᱟᱹᱥᱛᱤ ᱜᱮᱵᱚᱱ ᱡᱩᱞᱩᱢ ᱜᱮᱭᱟ ᱥᱮ
ᱦᱩᱸ ᱦᱩᱸ
ᱦᱳᱭ
ᱚᱱᱟ ᱢᱟ ᱟᱵᱚᱣᱟᱜ ᱢᱟᱭᱟᱝ ᱨᱮᱜᱮ ᱢᱮᱱᱟᱜᱼᱟ ᱥᱮ?
ᱦᱳᱭ ᱦᱳᱭ ᱦᱳᱭ
ᱦᱩᱸ ᱛᱟᱦᱚᱞᱮ ᱥᱚᱵᱡᱤ ᱠᱚᱫᱚ ᱨᱚᱦᱚᱭ ᱵᱟᱲᱟ ᱦᱩᱭᱩᱠ ᱥᱮ ᱵᱟᱝ?
ᱥᱚᱵᱽᱡᱤ ᱠᱚᱫᱚ ᱦᱟᱸᱜ ᱱᱤᱛᱚᱜ ᱫᱚ ᱚᱱᱠᱟ ᱫᱚ ᱦᱟᱸᱜ ᱩᱱᱟᱹᱜ ᱡᱟᱹᱥᱛᱤ ᱫᱚ ᱵᱟᱝ ᱨᱚᱦᱚᱭ ᱵᱟᱲᱟ ᱦᱩᱭᱩ ᱠᱟᱱᱟ᱾ ᱚᱱᱮ ᱚᱲᱟᱜ ᱡᱚᱢ ᱞᱮᱠᱟ ᱦᱜ ᱨᱚᱦᱚᱭ ᱵᱟᱲᱟ ᱦᱩᱭ ᱠᱟᱱᱟ ᱢᱤᱫᱵᱟᱨ᱾
ᱦᱮᱸ
ᱟᱨ ᱟᱞᱮ ᱥᱮᱱ ᱫᱚ ᱮᱴᱟᱜ ᱨᱚᱠᱚᱢ ᱴᱚᱴᱷᱟ ᱠᱟᱱᱟᱞᱮ ᱟᱞᱮ ᱫᱚ ᱢᱟᱱᱮ ᱮᱠᱫᱚᱢ ᱮᱠᱫᱚᱢ, ᱠᱚᱪᱟ ᱜᱮᱭᱟᱞᱮ ᱢᱟᱱᱮ ᱵᱤᱨ ᱮᱠᱫᱚᱢ ᱥᱩᱨ ᱨᱮ ᱟᱞᱮ ᱫᱚ ᱟᱨᱚ
ᱚ ᱟᱪᱪᱷᱟ
ᱢᱟᱱᱮ ᱟᱞᱮᱭᱟᱜ ᱫᱚ ᱚᱱᱠᱟ ᱯᱩᱠᱷᱨᱤ ᱠᱚᱦᱚᱸ ᱵᱟᱹᱱᱩᱜ ᱠᱟᱜ ᱱᱟᱭ ᱱᱟᱹᱭ ᱦᱚᱸ ᱢᱮᱱᱟᱜ ᱨᱮᱦᱚᱸ ᱟᱹᱰᱤ ᱦᱩᱰᱤᱧ ᱜᱮᱭᱟ᱾
ᱦᱮᱸ
ᱩᱱᱟᱹᱜ ᱫᱟᱜ ᱵᱟᱞᱮ ᱧᱟᱢᱟ᱾
ᱦᱩᱸ ᱦᱮᱸ ᱟᱫᱚ ᱚᱲᱟᱜ ᱡᱚᱢ ᱨᱮᱦᱚᱸ ᱠᱤᱪᱷᱩᱴᱟ ᱦᱚᱞ ᱠᱷᱚᱨᱪᱟ ᱠᱚᱢᱚᱜ ᱟᱛᱚ ᱚᱲᱟᱜ ᱡᱚᱢ ᱞᱟᱹᱜᱤᱫ ᱜᱮᱛᱚ᱾
ᱦᱳᱭ ᱦᱳᱭ ᱟᱨ ᱫᱚᱢᱮ ᱫᱟᱢ ᱟᱠᱟᱱᱟ ᱥᱮ ᱱᱮᱛᱟᱨ ᱢᱟ ᱥᱚᱛ
ᱫᱚᱢᱮ ᱫᱚᱢᱮ ᱠᱤᱨᱤᱧ ᱠᱟᱛᱮᱜ ᱫᱚ ᱡᱚᱢ ᱥᱚᱢᱵᱷᱚᱵᱽ ᱵᱟᱝ ᱠᱟᱱᱟ᱾
ᱦᱳᱭ ᱚᱱᱠᱟᱟᱜ ᱜᱮ ᱚᱱᱟ ᱦᱚᱛᱮᱡ ᱛᱮ ᱚᱱᱟ ᱵᱟᱲᱜᱮ ᱠᱚᱨᱮ ᱵᱷᱮᱱᱰᱤ ᱠᱚ ᱢᱤᱫ ᱵᱟᱨ ᱟᱨ ᱠᱩᱸᱫᱽᱨᱤ ᱠᱚ ᱱᱟᱲᱤ ᱵᱮᱱᱟᱣ ᱦᱩᱭ ᱟᱠᱟᱱᱟ
ᱦᱩᱸ
ᱚᱱᱟ ᱠᱚᱜᱮ ᱢᱟᱱᱮ ᱢᱤᱫ ᱵᱟᱨ ᱚᱲᱟᱜ ᱠᱚᱨᱮ ᱡᱚᱢ ᱵᱟᱲᱟ ᱢᱟᱱᱮ ᱫᱚᱢᱮ ᱟᱞᱚ ᱠᱤᱨᱤᱧ ᱦᱩᱭᱩᱜ ᱢᱟ ᱚᱱᱟ ᱞᱮᱠᱟ ᱦᱟᱸᱜ ᱨᱚᱦᱚᱭ ᱵᱟᱲᱟ ᱫᱚ ᱦᱩᱭ ᱟᱠᱟᱱ ᱜᱮᱭᱟ
ᱴᱷᱤᱠ ᱜᱮᱭᱟ ᱦᱚᱭᱛᱚ ᱫᱚᱥᱮ ᱢᱟᱥ ᱢᱤᱫ ᱫᱷᱟᱣ ᱠᱟᱛᱮ ᱥᱚᱯᱛᱟ ᱨᱮ ᱢᱤᱫ ᱫᱤᱱ ᱵᱟᱨ ᱫᱤᱱ ᱠᱤᱨᱤᱧ ᱫᱚ ᱴᱷᱤᱠ ᱜᱮᱭᱟ ᱮᱨᱯᱚᱨᱮ ᱡᱩᱫᱤ ᱥᱚᱵ ᱫᱤᱱ ᱜᱮ ᱡᱩᱫᱤ ᱠᱤᱨᱤᱧ ᱦᱩᱭᱩᱜ-ᱟ ᱛᱟᱦᱚᱞᱮ ᱚᱱᱟ ᱫᱚ ᱮᱠᱴᱩ ᱢᱮᱦᱜᱟ ᱯᱟᱲᱟᱜ-ᱟ ᱥᱮ
ᱦᱚᱭ ᱦᱚᱭ ᱟᱨ ᱟᱞᱮ ᱴᱚᱴᱷᱟ ᱨᱮ ᱞᱟᱹᱭ ᱞᱮᱠᱷᱟᱱ ᱚᱱᱠᱟ ᱢᱟᱱᱮ ᱠᱟᱹᱣᱰᱤ ᱠᱚᱨᱮᱱᱟᱜ ᱟᱱᱟᱴ ᱠᱟᱹᱴᱤᱡ ᱡᱟᱹᱥᱛᱤ ᱜᱮᱭᱟ ᱚᱱᱠᱟ ᱠᱟᱹᱢᱤ ᱠᱚᱦᱚᱸ ᱵᱟᱹᱱᱩᱜ ᱟᱠᱟᱜ-ᱟ ᱥᱮ
ᱦᱩᱸ
ᱟᱨ ᱚᱱᱠᱟ ᱟᱞᱮ ᱫᱚ ᱚᱱᱠᱟ ᱵᱟᱡᱟᱨ ᱫᱷᱟᱨᱮ ᱫᱚ ᱵᱟᱝ ᱠᱟᱱᱟᱞᱮ ᱥᱮ ᱚᱱᱟ ᱯᱚᱨᱮ ᱠᱷᱟᱡ ᱫᱚ ᱠᱟᱹᱢᱤ ᱠᱚ ᱡᱟᱹᱥᱛᱤ ᱧᱟᱢᱚᱜ-ᱟ
ᱦᱮᱸ ᱠᱟᱹᱢᱤ ᱠᱚ ᱧᱟᱢᱚᱜ-ᱟ ᱡᱟᱦᱟᱱᱟᱜ ᱜᱮ ᱢᱤᱥᱛᱨᱤ ᱠᱟᱹᱢᱤ ᱠᱚ ᱦᱤᱨᱤ ᱯᱷᱤᱨᱤ ᱠᱚ ᱡᱟᱦᱟᱸᱱᱟᱜ ᱜᱮ
ᱦᱚᱭ ᱟᱫᱚ ᱚᱱᱟ ᱠᱚ ᱟᱞᱮ ᱥᱮᱱ ᱫᱚ ᱵᱟᱱᱩᱜ ᱦᱚᱛᱮ ᱛᱮ ᱠᱟᱣᱰᱤ ᱠᱚ ᱨᱮᱱᱟᱜ ᱟᱱᱟᱴ ᱠᱟᱹᱴᱤᱡ ᱡᱟᱹᱥᱛᱤ ᱜᱮᱭᱟ
ᱦᱩᱸ
ᱟᱪᱪᱷᱟ ᱛᱟᱦᱚᱞᱮ ᱟᱯᱮ ᱫᱚ ᱢᱟᱱᱮ ᱛᱤᱱᱟᱹᱜ ᱡᱷᱟᱹᱞ ᱨᱮ ᱚᱱᱟ ᱵᱟᱡᱟᱨ ᱠᱚ ᱫᱚ ᱦᱮᱱᱟᱜ ᱟᱠᱟᱫ ᱛᱟᱯᱮᱭᱟ
ᱵᱟᱡᱟᱨ ᱫᱚ ᱟᱞᱮᱥᱮᱱ ᱫᱚ ᱠᱷᱩᱵ ᱮᱠᱴᱟ ᱫᱚ ᱵᱟᱝ ᱥᱟᱺᱜᱤᱧᱟ ᱳᱭ ᱛᱤᱱ ᱠᱤᱞᱳᱢᱤᱴᱟᱨ
ᱚ ᱢᱟᱱᱮ ᱦᱟᱸᱜ ᱦᱳᱭ ᱦᱳᱭ ᱢᱟᱱᱮ ᱵᱟᱭ ᱥᱟᱺᱜᱤᱧᱟ ᱡᱟᱹᱥᱛᱤ ᱫᱚ
ᱵᱟ ᱵᱟᱝ
ᱚ ᱟᱪᱪᱷᱟ ᱚᱱᱟ ᱨᱮᱜᱮ ᱚᱱᱟ ᱵᱟᱡᱟᱨ ᱨᱮᱜᱮ ᱥᱟᱱᱟᱢᱟᱜ ᱯᱮ ᱧᱟᱢ ᱜᱮᱭᱟ ᱛᱚ
ᱦᱩᱸ ᱥᱟᱱᱟᱢᱟᱜ ᱧᱟᱢᱚᱜ ᱜᱮᱭᱟ ᱢᱟᱱᱮ ᱥᱚᱱᱟ ᱫᱚ ᱮᱠᱴᱩ ᱠᱷᱟᱴᱚ ᱵᱟᱡᱟᱨ ᱠᱟᱱᱟ ᱠᱤᱱᱛᱩ ᱚᱱᱟ ᱥᱩᱨ ᱨᱮᱜᱮ ᱟᱨᱦᱚᱸ ᱤᱭᱟᱹ ᱢᱮᱱᱟᱜ-ᱟ ᱮᱠᱴᱩ ᱞᱟᱹᱴᱩ ᱧᱚᱜ ᱵᱟᱡᱟᱨ ᱢᱮᱱᱟᱜ-ᱟ
ᱚ
ᱦᱩᱸ ᱟᱯᱮ ᱫᱚ ᱵᱟᱡᱟᱨ ᱦᱚᱸ ᱯᱷᱟᱨᱟᱠ ᱜᱮᱭᱟ
ᱦᱳᱭ ᱯᱷᱟᱨᱟᱠ ᱜᱮᱭᱟ ᱚᱱᱠᱟ ᱫᱚ ᱟᱞᱮᱭᱟᱜ ᱵᱟᱡᱟᱨ ᱫᱚ ᱟᱴᱷᱨᱚ ᱠᱩᱲᱤ ᱠᱤᱞᱳᱢᱤᱴᱟᱨ ᱦᱩᱭᱩᱜ ᱛᱟᱞᱮᱭᱟ ᱡᱟᱹᱱᱤᱡ ᱠᱷᱟᱱ
ᱩᱱᱟᱹᱜ ᱯᱷᱟᱨᱟᱠ
ᱦᱳᱭ ᱫᱚᱢᱮ ᱥᱩᱨ ᱨᱮᱫᱚ ᱢᱮᱱᱟᱜ ᱫᱚ ᱢᱮᱱᱟᱜ-ᱟ ᱚᱱᱠᱟ ᱦᱩᱰᱤᱧ ᱧᱚᱜ ᱚᱸᱰᱮ ᱫᱚ ᱢᱟᱱᱮᱜ ᱚ ᱢᱤᱫᱴᱮᱡ ᱦᱩᱰᱤᱧ ᱧᱚᱜ ᱦᱟᱴ ᱦᱩᱭᱩᱜ ᱛᱟᱞᱮᱭᱟ ᱚᱸᱰᱮ ᱧᱟᱢ ᱫᱚᱞᱮ ᱧᱟᱢᱟ ᱚᱱᱟ ᱦᱟᱯᱛᱟ ᱨᱮ ᱢᱤᱫ ᱫᱷᱟᱣ ᱟᱱᱮ ᱵᱟᱨᱦᱮ ᱠᱷᱚᱡ ᱟᱹᱜᱩ ᱭᱟᱠᱚ ᱚᱱᱠᱟ ᱫᱚᱠᱟᱱ ᱠᱚ
ᱦᱩᱸ ᱦᱩᱸ ᱦᱩᱸ
ᱛᱚᱵᱮ ᱚᱱᱠᱟ ᱵᱟᱡᱟᱨ ᱨᱮᱫᱚ ᱦᱟᱸᱜ ᱥᱟᱺᱜᱤᱧ ᱧᱚᱜ ᱨᱮ ᱜᱮ ᱦᱮᱸᱱᱟᱜ ᱛᱟᱞᱮᱭᱟ ᱟᱴᱷᱨᱚ ᱠᱩᱲᱤ ᱠᱤᱞᱳᱢᱤᱴᱟᱨ
ᱦᱩᱸ ᱛᱟᱦᱚᱞᱮ ᱯᱟᱥ ᱠᱚᱨᱮᱱᱟᱜ ᱡᱚᱜᱟᱡᱳᱜ ᱫᱚ ᱢᱮᱱᱟᱜ-ᱟ ᱥᱮ ᱵᱟᱹᱱᱩᱜ-ᱟ
ᱯᱟᱥ ᱟᱫᱚ ᱯᱟᱥ ᱦᱟᱸᱜ ᱠᱟᱹᱴᱤᱡ ᱵᱟᱹᱧ ᱵᱩᱡᱷᱟᱹᱣ ᱫᱟᱲᱮ ᱭᱟᱫᱟ ᱠᱟᱹᱴᱤᱡ ᱦᱮᱸ ᱚᱠᱟᱴᱟᱜ ᱠᱟᱛᱷᱟᱢ ᱞᱟᱹᱭᱮᱫᱟ ᱠᱟᱹᱴᱤᱡ
ᱵᱟᱥ ᱜᱟᱹᱰᱤ ᱟᱨᱠᱤ
ᱚᱦᱚ ᱵᱟᱥ ᱵᱟᱥ
ᱦᱩᱸ
ᱵᱟᱥ ᱠᱚᱫᱚ ᱚᱱᱠᱟ ᱫᱚ ᱦᱟᱸᱜ ᱢᱤᱫᱴᱟᱝ ᱜᱮ ᱵᱟᱥ ᱢᱮᱱᱟᱜ-ᱟ ᱟᱞᱮ ᱡᱟᱦᱟᱸ ᱚᱱᱮ ᱦᱟᱴ ᱤᱧ ᱞᱟᱹᱭ ᱠᱮᱫ ᱫᱚ ᱦᱟᱴ ᱦᱩᱭᱩᱜ-ᱟ
ᱦᱩᱸ
ᱦᱩᱰᱤᱧ ᱧᱚᱜ ᱵᱟᱡᱟᱨ ᱞᱮᱠᱟ
ᱦᱩᱸ
ᱚᱱᱟ ᱥᱮᱛᱟᱜ ᱨᱮ ᱧᱟᱢᱚᱜ ᱜᱮᱭᱟ ᱟᱨ ᱚᱱᱟ ᱵᱟᱫ ᱠᱟᱛᱮᱫ ᱚᱱᱠᱟ ᱴᱮᱠᱟᱨ ᱜᱟᱹᱰᱤ ᱠᱚ ᱦᱮᱱᱟᱜ ᱜᱮᱭᱟ
ᱦᱩᱸ ᱡᱳᱜᱟᱡᱳᱜᱽ ᱵᱮᱵᱚᱥᱛᱟ ᱢᱚᱴᱟᱢᱩᱴᱤ ᱢᱮᱱᱟᱜᱼᱟ ᱵᱟᱝ᱾
ᱦᱳᱭ ᱦᱳᱭ ᱢᱮᱱᱟᱜ ᱜᱮᱭᱟ ᱢᱟᱱᱮ ᱮᱠᱟᱞ ᱜᱮ ᱵᱟᱝ ᱚᱝᱠᱟ ᱦᱚᱸ ᱞᱟᱹᱭ ᱵᱟᱝ ᱜᱟᱱᱚᱜᱼᱟ᱾
ᱦᱩᱸ ᱟᱸ ᱫᱚᱢᱮ ᱦᱚᱸ ᱵᱟᱝ ᱞᱟᱹᱭ ᱜᱟᱱᱚᱜᱼᱟ ᱵᱟᱝ ᱢᱚᱴᱟᱢᱩᱴᱤ ᱢᱟᱱᱮ ᱢᱮᱱᱟᱜ ᱠᱟᱜ ᱪᱟᱹᱞᱩᱜᱼᱟ᱾
ᱦᱳᱭ ᱦᱳᱭ
ᱦᱩᱸ ᱛᱟᱦᱞᱮ ᱚᱲᱟᱜ ᱠᱚᱨᱮ ᱫᱚ ᱮᱠᱷᱚᱱ ᱫᱚ ᱪᱮᱜ ᱠᱚ ᱪᱤᱠᱟᱹ ᱵᱟᱲᱟᱭ ᱦᱳᱭᱳᱜ ᱠᱟᱱᱟ?
ᱚᱲᱟᱜ ᱠᱚᱨᱮ ᱦᱟᱯᱮ ᱦᱟᱸ ᱱᱚᱜᱼᱚᱭ ᱱᱚᱜᱼᱱᱟ ᱨᱚᱦᱚᱭ ᱠᱚᱨᱮ ᱜᱤ ᱦᱟᱸᱜ ᱪᱷᱩᱴᱟᱹᱜ ᱦᱩᱭᱩᱜ ᱢᱮᱱ ᱦᱩᱭᱩᱜ ᱠᱟᱱᱟ ᱟᱨ ᱚᱱᱟ ᱠᱚᱦᱚᱸ ᱛᱚ ᱫᱟᱜ ᱵᱟᱝ ᱠᱷᱟᱹᱛᱤᱨ ᱛᱮ ᱵᱟᱝ ᱪᱷᱩᱴᱟᱹᱣ ᱜᱟᱱᱚᱜ ᱠᱟᱱᱟ ᱟᱫᱚ ᱚᱱᱟ ᱦᱚᱛᱮᱡ ᱛᱮ ᱚᱲᱟᱜ ᱠᱚᱨᱮ ᱜᱮ ᱦᱤᱛᱚᱜ ᱫᱚ ᱠᱟᱹᱢᱤ ᱵᱟᱲᱟ ᱠᱚᱫᱚ ᱦᱟᱸᱜ ᱪᱮᱫ ᱦᱚᱸ ᱵᱟᱝ ᱠᱟᱹᱢᱤ ᱵᱟᱲᱟ ᱦᱟᱛᱟᱲ ᱦᱩᱭᱩᱜ ᱠᱟᱱᱟ
ᱚ ᱟᱪᱪᱷᱟ ᱚᱱᱟ ᱛᱟᱹᱜᱤ ᱨᱮᱜᱮ
ᱦᱳᱭ ᱱᱤᱛᱚᱜ ᱫᱚ ᱚᱱᱟ ᱛᱟᱸᱜᱤ ᱨᱤᱜᱤ ᱦᱮᱱᱟᱜ ᱠᱟᱜ ᱞᱮᱭᱟ ᱦᱟᱸᱜ ᱟᱫᱚ ᱛᱤᱥ ᱪᱟᱸᱫ ᱵᱚᱸᱜᱟᱭ ᱠᱚᱭᱚᱜ ᱮᱫᱟ ᱦᱟᱸᱜ᱾
ᱦᱮᱸ ᱥᱤᱡᱤᱱ ᱦᱚᱸᱛᱚ ᱚᱱᱟ ᱠᱟᱱ ᱜᱮᱭᱟ ᱦᱮᱸᱜ ᱚᱱᱟᱜᱮ ᱢᱟᱨᱟᱝ ᱠᱟᱹᱢᱤ ᱟᱵᱚᱣᱟᱜ ᱫᱚ᱾
ᱦᱳᱭ ᱦᱳᱭ
ᱪᱟᱥ ᱵᱷᱚᱨᱥᱟ ᱜᱮᱛᱚ᱾
ᱦᱳᱭ ᱦᱳᱭ ᱟᱫᱚ ᱟᱯᱮ ᱥᱮᱱ ᱫᱚ ᱦᱟᱸᱜ ᱚᱠᱟ ᱞᱮᱠᱟ ᱵᱟᱨ ᱫᱷᱟᱣ ᱥᱮ ᱢᱤᱫ ᱫᱷᱟᱣ ᱠᱚ ᱨᱚᱦᱚᱭᱟ ᱟᱨ ᱟᱞᱮ ᱥᱮᱱ ᱫᱚ ᱢᱤᱫ ᱫᱷᱟᱣ ᱜᱮ ᱠᱚ ᱨᱚᱦᱚᱭᱟ ᱥᱮ᱾
ᱦᱩᱸ ᱟᱞᱮ ᱱᱚᱛᱮᱦᱚᱸ ᱢᱤᱫ ᱫᱷᱟᱣ ᱜᱮ, ᱢᱟᱱᱮ ᱠᱷᱩᱵ ᱠᱚᱢ ᱡᱟᱦᱟᱭ ᱦᱚᱭᱛᱳ ᱚᱝᱠᱟᱱ ᱡᱟᱭᱜᱟ ᱢᱮᱱᱟᱜ ᱛᱟᱭᱟ᱾
ᱦᱮᱸ ᱦᱮᱸ
ᱛᱟᱞᱦᱮ ᱠᱷᱟᱡ ᱫᱚ ᱵᱟᱨ ᱫᱷᱟᱣ ᱟᱨ ᱵᱟᱠᱷᱟᱡ ᱫᱚ ᱢᱤᱫ ᱫᱷᱟᱣ ᱜᱮ ᱱᱩᱝᱠᱩᱛᱮᱦᱚᱸ᱾
ᱟᱪᱪᱷᱟ ᱟᱪᱪᱷᱟ
ᱦᱩᱸ
ᱟᱞᱮ ᱠᱚᱨᱮ ᱫᱚ ᱚᱱᱠᱟ ᱢᱟᱱᱮ ᱦᱳᱭ ᱦᱳᱭ ᱚᱱᱠᱟ ᱜᱮ ᱟᱞᱮ ᱦᱚᱸ᱾
ᱦᱩᱸ ᱦᱩᱸ
ᱟᱨ ᱚᱱᱠᱟ ᱟᱫᱚ ᱟᱞᱮ ᱠᱚᱨᱮᱜ ᱫᱚ ᱚᱱᱠᱟ ᱢᱤᱫ ᱫᱷᱟᱣ ᱜᱟᱱ ᱦᱚᱲ ᱦᱚᱸ ᱵᱟᱝᱠᱚ ᱪᱟᱥ ᱫᱟᱲᱮᱭᱟᱜᱼᱟ ᱵᱟᱨ ᱫᱷᱟᱣ ᱢᱟᱱᱮ ᱱᱤᱨᱚᱱ ᱦᱩᱲᱩ ᱡᱟᱦᱟᱸ ᱠᱚ ᱪᱟᱥ ᱫᱚ᱾ ᱚᱱᱟ ᱫᱚᱦᱚ ᱵᱟᱝᱠᱚ ᱪᱟᱥ ᱫᱟᱲᱮᱜᱼᱟ ᱟᱞᱮ ᱥᱮ᱾
ᱦᱩᱸ ᱚᱱᱟ ᱫᱚ ᱚᱝᱠᱟ ᱡᱟᱭᱜᱟ ᱵᱟᱠᱷᱟᱡ ᱫᱚ ᱵᱟᱝ ᱦᱩᱭᱩᱜ ᱟᱥᱮ᱾
ᱦᱳᱭ ᱦᱳᱭ
ᱫᱟᱜ ᱞᱟᱜᱟᱜᱼᱟ ᱱᱤᱨᱚᱱ ᱱᱤᱨᱚᱢ ᱫᱚ ᱮᱢᱱᱤ ᱛᱮᱜᱮ ᱵᱟᱭ ᱫᱟᱜᱟ ᱛᱟᱦᱚᱞᱮ ᱛᱟᱨᱯᱚᱨᱮ ᱟᱨᱚ᱾ ᱫᱟᱜ ᱫᱚ ᱠᱤᱱᱛᱩ ᱞᱟᱜᱟᱜ ᱜᱮᱭᱟ ᱥᱮ ᱡᱚᱢᱤ ᱨᱮᱫᱚ᱾
ᱦᱳᱭ ᱦᱳᱭ
ᱦᱩᱸ
ᱛᱚᱞᱮ ᱟᱯᱮ ᱫᱚ ᱚᱱᱠᱟ ᱥᱚᱵᱽᱡᱤ ᱠᱚᱫᱚ ᱪᱮᱞ ᱪᱮᱫ ᱠᱚᱯᱮ ᱪᱟᱥ ᱵᱟᱲᱟᱭᱟ?
ᱥᱚᱵᱡᱤ ᱠᱚᱫᱚ ᱮᱠᱷᱚᱱ ᱫᱚ ᱨᱚᱦᱚᱭ ᱵᱟᱲᱟ ᱦᱩᱭ ᱠᱟᱱᱟ ᱟᱨᱠᱤ ᱮᱢᱱᱤ ᱡᱚᱛᱚ ᱜᱮ ᱨᱚᱦᱚᱭ ᱦᱩᱭ ᱠᱟᱱᱟ ᱠᱚᱢ ᱠᱚᱢ ᱟᱨᱠᱤ ᱚᱲᱟᱜ ᱡᱚᱢ ᱞᱮᱠᱟ ᱜᱮ ᱱᱚᱝᱠᱟᱱ ᱦᱚᱲ ᱦᱚᱸ
ᱟᱪᱪᱷᱟ ᱟᱪᱪᱷᱟ
ᱩᱸ ᱡᱚᱛᱚ ᱞᱮᱠᱟᱱ ᱜᱮ ᱢᱮᱱᱟᱜᱼᱟ ᱵᱷᱮᱱᱰᱤ ᱢᱮᱱᱟᱜᱼᱟ᱾ ᱮᱭ ᱵᱚᱞᱮ ᱫᱮᱭ ᱵᱚᱨᱚᱵᱚᱴᱤ ᱠᱚ ᱢᱮᱱᱟᱜᱼᱟ᱾
ᱚ ᱦᱚ
ᱦᱳᱭ ᱱᱟᱯᱟᱭ ᱜᱮᱭᱟ ᱚᱱᱮ ᱡᱟᱦᱟᱸ ᱞᱟᱹᱭ ᱦᱩᱭᱮᱱᱟ ᱠᱟᱹᱣᱰᱤ ᱠᱚ ᱫᱚᱢᱮ ᱠᱷᱚ ᱠᱷᱚᱨᱚᱪᱚᱜᱼᱟ ᱥᱮ᱾
ᱦᱮᱸ ᱦᱮᱸ ᱦᱮᱸ
ᱟᱨ ᱦᱳᱭ ᱦᱳᱭ ᱟᱨ ᱚᱱᱟ ᱩᱛᱩ ᱡᱤᱱᱤᱥ ᱢᱟ ᱟᱨ ᱡᱮ ᱛᱮᱦᱮᱧ ᱩᱛᱩ ᱠᱟᱛᱮᱜ ᱟᱨ ᱦᱟᱸᱜ ᱯᱟᱸᱪ ᱪᱷᱚ ᱫᱤᱱ ᱫᱚ ᱵᱟᱹᱧ ᱩᱛᱩᱭᱟ ᱚᱱᱠᱟ ᱵᱟᱝ ᱥᱮ
ᱵᱟᱝ ᱵᱟᱝ
ᱩᱛᱩ ᱵᱮᱜᱚᱨ ᱫᱟᱜ ᱢᱟᱹᱰᱤ ᱫᱟᱠᱟ ᱦᱚᱸ ᱵᱟᱝ ᱡᱚᱢᱚᱜ
ᱵᱟᱝ ᱧᱟᱢᱚᱜᱼᱟ
ᱦᱩᱸ
ᱟᱫᱚᱧ ᱢᱮᱱᱮᱫ ᱛᱟᱦᱮᱸᱱᱟ ᱜᱚᱝᱠᱮ ᱱᱤᱛᱚᱜ ᱫᱚ ᱚᱱᱠᱟ ᱜᱮᱞᱟᱝ ᱨᱚᱯᱚᱲᱟ ᱥᱮ ᱪᱮᱫ
ᱦᱳᱭ ᱦᱳᱭ ᱚᱠᱛᱚ ᱦᱚᱸᱦᱩᱭ ᱦᱮᱡ ᱮᱱ ᱛᱟᱞᱟᱝᱼᱟ᱾
ᱦᱮᱸ ᱴᱷᱤᱠ ᱜᱮᱭᱟ ᱯᱚᱨᱞᱟᱝ ᱧᱟᱯᱟᱢᱟ᱾
ᱦᱳᱭ ᱦᱳᱭ ᱴᱷᱤᱠ ᱜᱮᱭᱟ ᱢᱟ᱾